ᱡᱚ
ᱦᱚᱸ ᱜᱚᱝᱠᱮ ᱡᱚᱦᱟᱨ ᱦᱮᱞᱳ ᱦᱮᱞᱳ ᱨᱚᱲ ᱵᱟᱝ ᱟᱸᱡᱚᱢ ᱠᱟᱱᱟ ᱥᱮ? ᱦᱩᱸᱻ ᱦᱮᱞᱳ
ᱦᱮᱞᱳ
ᱦᱮᱸ ᱡᱚᱦᱟᱨ ᱡᱚᱦᱟᱨ
ᱦᱮᱸ ᱦᱮᱸ ᱦᱮᱸ ᱱᱤᱛᱚᱜ ᱤᱧᱟᱹᱜ ᱟᱸᱡᱚᱢᱚᱜ ᱠᱟᱱᱟ ᱛᱚ ᱦᱳᱭ ᱡᱚᱦᱟᱨ ᱜᱮ ᱡᱚᱦᱟᱨ ᱜᱮ᱾
ᱟᱸᱡᱚᱢ ᱟᱸᱡᱚᱢ
ᱴᱷᱤᱠ ᱴᱷᱤᱠ ᱟᱨ ᱪᱮᱫ ᱠᱚ ᱪᱮᱠᱟᱭ ᱦᱩᱭᱩᱜ ᱠᱟᱱᱟ? ᱦᱚᱸᱜᱼᱚᱭ ᱛᱚ ᱱᱤᱛᱚᱜ ᱟᱹᱰᱤ ᱟᱭᱢᱟ ᱥᱤᱛᱩᱝ ᱠᱟᱱᱟ ᱫᱟᱨᱮ ᱩᱢᱩᱞ ᱠᱚᱨᱮ ᱦᱮᱡ ᱵᱟᱲᱟ ᱦᱩᱭ ᱠᱟᱱᱟ ᱠᱟᱹᱴᱤᱡ᱾ ᱦᱟᱣᱟ ᱠᱚ ᱡᱚᱢ ᱦᱩᱭᱩᱜ ᱠᱟᱱᱟ ᱟᱢᱜᱮ ᱪᱮᱫ ᱮᱢ ᱪᱮᱠᱟᱭᱮᱫᱟ?
ᱤᱧᱦᱚᱸ ᱫᱟᱨᱮ ᱵᱩᱴᱟᱹ ᱨᱮᱜᱮᱧ ᱩᱢᱩᱞ ᱟᱠᱟᱱᱟ ᱟᱫᱚ ᱜᱟᱹᱭ ᱰᱟᱝᱨᱟ ᱠᱚᱼᱼ ᱫᱟᱜ ᱠᱚ ᱧᱩ ᱵᱟᱲᱟ ᱠᱟᱛᱮᱫᱼᱼ ᱥᱮᱛᱳᱝᱼᱼ
ᱦᱳᱭ ᱦᱳᱭ
ᱥᱤᱛᱩᱝ ᱠᱟᱱᱟ ᱚᱱᱟᱛᱮ ᱫᱟᱨᱮ ᱨᱮ ᱩᱢᱩᱞ ᱦᱩᱭ ᱟᱠᱟᱱᱟ ᱦᱳᱭ᱾
ᱮᱱᱠᱷᱟᱱ ᱦᱮᱸ ᱦᱳᱭ ᱵᱟᱲᱟᱭᱮᱱ ᱜᱮᱭᱟ᱾
ᱟᱪᱪᱷᱟ
ᱟᱪᱪᱷᱟ ᱚᱱᱛᱮ ᱫᱟᱜ ᱡᱟᱹᱲᱤᱭ ᱟᱯᱮᱥ ᱥᱮ ᱪᱮᱫ ᱞᱮᱠᱟ?
ᱫᱟᱜ ᱠᱚ ᱫᱚ ᱱᱟᱦᱟᱜ ᱮ ᱫᱟᱜ ᱟᱞᱮᱭᱟ ᱢᱟᱲᱟᱝ ᱮ ᱛᱮᱦᱮᱧ ᱦᱚᱞᱟ ᱢᱟᱫᱮᱨᱼᱼ ᱵᱚᱞᱮ ᱟᱹᱣᱠᱟᱹᱜ ᱠᱟᱱᱟ
ᱦᱮᱸ ᱴᱷᱤᱠ ᱴᱷᱤᱠ ᱟᱞᱮ ᱱᱚᱛᱮ ᱦᱚᱸ ᱚᱱᱠᱟ ᱜᱮ ᱦᱟᱸᱜ ᱮᱠᱷᱚᱱ ᱫᱚ ᱦᱟᱸᱜ ᱵᱟᱨ ᱯᱮ ᱫᱤᱱ ᱠᱷᱚᱱ ᱵᱟᱭ ᱫᱟᱜ ᱠᱟᱫᱟ ᱦᱟᱸᱜ ᱟᱹᱰᱤ ᱜᱮᱥ ᱜᱮ ᱵᱩᱡᱷᱟᱹᱜ ᱠᱟᱱᱟ᱾ ᱮᱱ ᱠᱷᱟᱱ ᱢᱟ ᱪᱮᱫ ᱴᱚᱯᱤᱠ ᱱᱤᱭᱮ ᱱᱟᱥᱮᱱᱟᱜ ᱞᱟᱝ ᱜᱟᱞᱚᱪ ᱞᱮᱠᱷᱟᱡ ᱵᱟᱛᱟᱨ ᱠᱚᱜᱼᱟ
ᱚᱱᱟᱜ ᱢᱟᱱᱮ ᱱᱤᱛᱚᱜ ᱚᱠᱛᱚ ᱨᱮ ᱤᱫᱤ ᱠᱟᱛᱮ ᱠᱚᱣᱟ
ᱦᱳᱭ
ᱡᱮᱞᱮᱠᱟ ᱡᱮᱞᱮᱠᱟ ᱱᱤᱛᱟᱜ ᱚᱠᱛᱚ ᱟᱨ ᱡᱟᱦᱟᱸ ᱥᱮᱫᱟᱭ-ᱟᱜ ᱚᱠᱛᱚ ᱡᱟᱦᱟᱸ ᱛᱟᱦᱮ ᱛᱟᱦᱮ ᱡᱚᱢ ᱧᱩ ᱠᱚ
ᱠᱟᱹᱢᱤ
ᱟᱹᱪᱟᱹᱞᱤ ᱠᱚ ᱪᱮᱫ ᱞᱮᱠᱟ ᱢᱟᱱᱮ ᱵᱩᱡᱷᱟᱹᱜ ᱠᱟᱱᱟ ᱧᱮᱞᱚᱜᱚᱜ ᱠᱟᱱᱟ᱾ ᱛᱚ ᱱᱚᱣᱟ ᱠᱚ ᱴᱚᱯᱤᱠ ᱤᱫᱤ ᱠᱟᱛᱮ ᱠᱟᱹᱴᱤᱡ ᱞᱟᱝ ᱠᱟᱛᱷᱟᱣ ᱧᱚᱜ ᱠᱚᱣᱟ ᱥᱮ ᱪᱮᱫᱼᱼ